ᱡᱟᱦᱟᱸ
ᱦᱳᱭ ᱜᱚᱝᱠᱮ ᱡᱚᱦᱟᱨ᱾
ᱟᱫᱚᱞᱤᱧ ᱨᱚᱲ ᱞᱤᱧ
ᱦᱳᱭ ᱜᱚᱝᱠᱮ ᱱᱤᱛᱚᱜ ᱟᱵᱤᱱᱟᱜ ᱨᱚᱲ ᱟᱸᱡᱚᱢᱚᱜ ᱠᱟᱱᱟ ᱟᱨ ᱪᱮᱫ᱾
ᱚ ᱟᱪᱪᱷᱟ᱾ ᱢᱤᱫᱴᱟᱝ ᱴᱚᱯᱤᱠ ᱞᱤᱧ ᱞᱟᱹᱭᱫᱟ ᱴᱷᱤᱠ ᱟᱪᱷᱮ ᱚᱱᱟ ᱞᱤᱭᱮ ᱠᱟᱹᱴᱤᱡ ᱞᱟᱝ ᱟᱞᱚᱪᱚᱱᱟ ᱞᱮᱠᱷᱟᱱ ᱵᱷᱟᱜᱮ ᱠᱚᱜ-ᱟ᱾
ᱦᱳᱭ ᱜᱚᱝᱠᱮ ᱟᱨ ᱪᱮᱫ᱾
ᱢᱟᱱᱮ ᱱᱮᱛᱟᱨ ᱟᱰᱤ ᱡᱟᱭᱜᱟ ᱨᱮ ᱧᱮᱞᱚᱜ ᱠᱟᱱᱟ ᱡᱟ ᱟᱵᱚᱣᱟᱜ᱾ ᱵᱟᱯᱞᱟ ᱠᱚᱨᱮ ᱛᱚ ᱚᱱᱟ ᱠᱚᱨᱮ ᱛᱟᱢᱟᱠ ᱛᱩᱢᱫᱟᱜ ᱵᱟᱫ ᱫᱤᱭᱮ ᱟᱹᱰᱤ ᱡᱟᱭᱜᱟ ᱨᱮ ᱧᱮᱞᱚᱜ ᱠᱟᱱᱟ ᱢᱟᱭᱤᱠ, ᱰᱤᱡᱮ ᱱᱤᱭᱟᱹ ᱠᱚᱜᱮ ᱟᱹᱰᱤ ᱡᱟᱥᱛᱤ ᱠᱚ ᱵᱮᱵᱚᱦᱟᱨ ᱫᱟ ᱱᱤᱭᱟᱹ ᱛᱮᱠᱚ ᱮᱱᱮᱡ ᱥᱮᱨᱮᱧ ᱠᱟᱱᱟ ᱛᱚ ᱱᱤᱭᱟᱹ ᱵᱮᱯᱟᱨ ᱨᱮᱼᱼ ᱡᱩᱫᱤ ᱠᱟᱹᱴᱤᱡ ᱵᱤᱱ ᱞᱟᱹᱭᱠᱮᱭᱟ ᱟᱵᱚᱣᱟᱜ ᱥᱚᱢᱟᱡᱽ ᱞᱟᱜᱤᱫ ᱛᱤᱱᱟᱹᱜ ᱴᱟ ᱵᱷᱟᱜᱮ ᱦᱩᱭᱩᱜ ᱠᱟᱱᱟ ᱥᱮ ᱵᱟᱹᱲᱤᱡ ᱦᱩᱭᱩᱜ ᱠᱟᱱᱟ᱾
ᱦᱳᱭ ᱜᱚᱝᱠᱮ ᱟᱫᱚ ᱱᱚᱣᱟ ᱠᱚ ᱤᱫᱤ ᱠᱟᱛᱮᱫ ᱫᱚ ᱦᱳᱭ ᱟᱹᱞᱤᱧ ᱜᱮ ᱢᱤᱫ ᱵᱟᱨ ᱠᱟᱛᱷᱟ ᱞᱤᱧ ᱨᱚᱲ ᱫᱟ ᱪᱮᱜ᱾
ᱦᱩᱸ
ᱜᱚᱝᱠᱮ ᱥᱮᱫᱟᱭ ᱚᱠᱛᱚ ᱢᱟᱛᱚ ᱱᱚᱣᱟ ᱢᱟᱭᱤᱠ ᱵᱚᱠᱥᱼᱼ ᱠᱩ ᱛᱚ ᱵᱟᱝ ᱛᱟᱦᱮᱸ ᱠᱟᱱᱟ ᱩᱱ ᱚᱠᱛᱚ ᱫᱚ ᱢᱟᱱᱮ ᱛᱩᱢᱫᱟᱜ ᱴᱟᱢᱟᱠ ᱛᱮᱜᱮ ᱠᱩ ᱟᱨᱠᱤ ᱾ ᱠᱟᱹᱢᱤ ᱠᱚ ᱢᱟᱱᱮ ᱩᱱᱟ ᱠᱚᱜᱮ ᱛᱟᱦᱮᱸ ᱠᱟᱱᱟ ᱟᱨ ᱪᱮ ᱢᱮᱱᱠᱷᱟᱱ ᱱᱟᱦᱟᱜ ᱛᱚ ᱫᱚ ᱟᱨ ᱟᱡᱠᱮ ᱵᱚᱠᱥ ᱠᱩ ᱟᱨ ᱪᱮᱫ ᱢᱟᱱᱮ ᱟᱨ ᱡᱮ ᱢᱟᱱᱮ ᱩᱛᱱᱟᱹᱣ ᱠᱟᱱᱟ ᱾ ᱢᱮᱱᱠᱷᱟᱱ ᱱᱟᱦᱟᱜ ᱵᱟᱯᱞᱟ ᱠᱚᱫᱚ ᱱᱩᱝᱠᱟ ᱧᱮᱞᱚᱜ ᱠᱟᱱᱟ ᱢᱟᱱᱮ ᱟᱹᱰᱤ ᱡᱟᱹᱥᱛᱤ ᱜᱮ ᱾ ᱮᱻ ᱢᱟᱱᱮ ᱵᱚᱠᱥ ᱠᱚ ᱟᱹᱜᱩᱭᱮᱫᱟ ᱟᱨ ᱛᱩᱢᱫᱟᱜ ᱴᱟᱢᱟᱠ ᱠᱚᱫᱚ ᱠᱚ ᱦᱤᱲᱤᱧ ᱫᱟ ᱟᱨ ᱪᱮ ᱾
ᱦᱮᱸ
ᱛᱟᱦᱞᱮ ᱟᱹᱞᱤᱧ ᱩᱱᱠᱩ ᱯᱚᱠᱠᱷᱮ ᱫᱚ ᱱᱚᱣᱟ ᱞᱤᱧ ᱢᱮᱱᱟ ᱡᱟᱦᱟᱸᱭ ᱚᱸᱰᱮᱱᱤᱡ ᱟᱹᱛᱩ ᱱᱤᱡ ᱢᱟᱺᱡᱷᱤ ᱵᱟᱰᱱᱟᱭ ᱪᱮ
ᱟᱪᱪᱷᱟ,
ᱩᱱᱤ ᱱᱚᱝᱠᱟ ᱟᱨᱤ ᱢᱟᱱᱮ ᱪᱟᱞᱩ ᱠᱟᱛ ᱢᱟᱱᱮ ᱪᱟᱞᱩ ᱞᱟᱹᱠᱛᱤ ᱠᱟᱱᱟ ᱾ ᱡᱮ ᱟᱯᱮ ᱵᱟᱝᱢᱟ ᱢᱟᱭᱤᱠ ᱫᱚ ᱟᱹᱜᱩᱭ ᱯᱮ ᱾ ᱢᱮᱱᱠᱷᱟᱱ ᱚᱱᱟ ᱫᱚ ᱵᱮᱥᱤ ᱜᱷᱟᱹᱲᱤᱡ ᱞᱟᱹᱜᱤᱫ ᱫᱚ ᱵᱟᱝ ᱢᱤᱫ ᱜᱷᱟᱹᱲᱤᱡ ᱞᱟᱹᱜᱤᱫ ᱟᱨ ᱪᱮᱫ ᱾ ᱢᱟᱱᱮ ᱢᱤᱫ ᱜᱷᱟᱹᱲᱤᱡ ᱞᱟᱹᱜᱤᱫ ᱵᱟᱝᱢᱟ ᱩᱱᱠᱩ ᱦᱚᱸ ᱠᱟᱹᱴᱤᱡ ᱱᱟᱦᱟᱜ ᱨᱮᱱ ᱾ ᱡᱩᱣᱟᱹᱱ ᱠᱚᱲᱟ ᱠᱩᱲᱤ ᱠᱚ ᱡᱮ ᱵᱟᱝᱢᱟ ᱢᱟᱭᱤᱠ ᱠᱚ ᱟᱹᱜᱩ ᱠᱟᱫᱟ ᱩᱱᱟ ᱟᱠᱟᱲᱟᱨᱮ ᱮᱢ ᱱᱟᱜ ᱩᱱᱟ ᱵᱟᱠᱷᱨᱟᱛ ᱾ ᱛᱮ ᱠᱟᱹᱴᱤᱡ ᱩᱱᱠᱩ ᱠᱩ ᱨᱟᱹᱥᱠᱟᱹ ᱡᱚᱝ-ᱟ ᱟᱨ ᱪᱤ ᱥᱟᱶᱛᱮ ᱢᱟᱱᱮ ᱚᱱᱟ ᱫᱚ ᱠᱤᱪᱷᱩ ᱜᱷᱟᱹᱲᱤᱡ ᱞᱟᱹᱜᱤᱫ ᱾ ᱟᱨ ᱟᱵᱩᱣᱟᱜ ᱡᱟᱦᱟᱸ ᱛᱩᱢᱫᱟᱜ ᱴᱟᱢᱟᱠ ᱫᱚ ᱚᱱᱟ ᱫᱚ ᱢᱟᱱᱮ ᱞᱟᱜᱟᱛᱟᱨ ᱜᱮ ᱟᱨ ᱪᱮ ᱚᱱᱮ ᱩᱱᱟᱜᱮ ᱾ ᱪᱟᱹᱞᱩ ᱞᱮᱠᱷᱟᱱ ᱜᱮ ᱟᱹᱰᱤ ᱵᱷᱟᱜᱤᱜ-ᱟ ᱥᱮ ᱟᱹᱰᱤ ᱱᱟᱯᱟᱭᱚᱜ-ᱟ ᱢᱟᱱᱮ ᱱᱚᱣᱟ ᱫᱚ ᱟᱹᱛᱩ ᱨᱤᱱᱤᱡ ᱡᱟᱦᱟᱸᱭ ᱢᱟᱺᱡᱷᱤ ᱾ ᱵᱟ ᱩᱱᱤ ᱡᱩᱫᱤ ᱱᱚᱝᱠᱟᱱ ᱟᱹᱨᱤ ᱡᱩᱫᱤ ᱮᱸᱻ ᱱᱮ ᱪᱟᱹᱞᱩᱭᱟᱭ ᱛᱷᱟᱞᱮ ᱮᱱᱠᱷᱟᱱ ᱫᱚ ᱟᱨ ᱪᱮᱜ ᱟᱹᱰᱤᱜᱤ ᱵᱷᱟᱜᱤᱼᱟ ᱢᱟᱱᱮ ᱮᱻ ᱢᱟᱱᱮ ᱟᱹᱞᱤᱧ ᱦᱚᱸ ᱡᱮ ᱢᱟᱭᱤᱠ ᱵᱚᱠᱛᱚ ᱵᱟᱞᱤᱧ ᱵᱤᱨᱩᱫᱟᱜ ᱠᱟᱱᱟ ᱚᱱᱟ ᱦᱚᱸ ᱛᱟᱦᱮᱸ ᱦᱚᱪᱩᱣᱟᱱ ᱢᱮᱱᱠᱷᱟᱱ ᱟᱸ ᱡᱮᱦᱮᱛᱩ ᱱᱟᱦᱟᱜ ᱨᱮᱱ ᱠᱩᱲᱟ ᱠᱩᱲᱤ ᱜᱤᱫᱽᱨᱟᱹᱣᱟᱜ ᱨᱟᱹᱥᱠᱟᱹ ᱢᱮᱱᱟᱜ ᱛᱟᱠᱚᱣᱟ ᱚᱱᱟ ᱪᱮᱛᱟᱱ ᱦᱚᱸ ᱾ ᱛᱷᱟᱞᱮ ᱩᱱᱠᱩᱣᱟᱜ ᱦᱚᱸ ᱡᱟᱛᱮ ᱢᱚᱱᱮ ᱵᱟᱝ ᱵᱟᱹᱲᱤᱡ ᱾ ᱪᱮᱜ ᱛᱟᱠᱚᱢᱟ ᱩᱱᱟ ᱞᱮᱠᱟᱛᱮ ᱩᱱᱟ ᱦᱚᱸ ᱢᱟᱱᱮ ᱛᱟᱦᱮᱸ ᱞᱟᱹᱠᱛᱤ ᱠᱟᱱᱟ ᱟᱨ ᱪᱤ ᱾
ᱟᱪᱪᱷᱟ ᱛᱟᱯᱚᱨᱮ ᱱᱮᱛᱟᱨ ᱡᱩᱫᱤ ᱚᱱᱟ ᱢᱟᱱᱮ ᱟᱵᱚ ᱥᱚᱢᱟᱡ ᱨᱮ ᱵᱟᱵᱩᱱ ᱫᱚᱦᱚᱭᱟ ᱛᱟᱦᱟᱞᱮ ᱡᱟᱦᱟᱸᱭ ᱠᱟᱹᱴᱤᱡ ᱠᱟᱹᱴᱤᱡ ᱢᱟᱹᱭ ᱵᱟᱹᱵᱩ ᱠᱚ ᱦᱟᱨᱟᱜ ᱠᱟᱱᱟ ᱩᱱᱠᱩ ᱦᱚᱸ ᱢᱟᱱᱮ ᱚᱦᱚ ᱠᱚ ᱥᱮᱬᱟ ᱠᱮᱭᱟ ᱾ ᱛᱚ ᱧᱮᱞ ᱠᱟᱛᱮᱜ ᱠᱚ ᱥᱮᱬᱟᱭᱟᱛᱚ ᱛᱟᱦᱞᱮ ᱱᱤᱭᱟᱹ ᱫᱚ ᱫᱚᱦᱚ ᱜᱮ ᱞᱟᱹᱠᱛᱤ ᱠᱟᱱᱟ ᱾ ᱛᱟᱯᱚᱨᱮ ᱡᱟᱦᱟᱸ ᱠᱚᱨᱮ ᱦᱚᱭᱛᱳ ᱱᱤᱭᱟᱹ ᱢᱟᱭᱤᱠ ᱚᱛᱤᱨᱤᱠᱛᱚ ᱠᱚ ᱵᱮᱵᱚᱦᱟᱨᱫᱟ ᱚᱱᱟ ᱠᱚᱨᱮ ᱾ ᱡᱟᱦᱟᱸᱭ ᱢᱟᱹᱡᱷᱤ ᱠᱚ ᱢᱮᱱᱟᱜ ᱠᱚᱣᱟ ᱜᱩᱱᱤ ᱜᱩᱨᱤᱵᱽ ᱠᱚ ᱢᱮᱱᱟᱜ ᱠᱚᱣᱟ ᱩᱱᱠᱩ ᱠᱟᱹᱴᱤᱡ ᱱᱤᱭᱟᱹ ᱵᱮᱯᱟᱨᱮ ᱧᱮᱞ ᱫᱚᱨᱠᱟᱨ ᱡᱮ ᱱᱤᱭᱟᱹ ᱠᱚᱨᱮᱜ ᱫᱚ ᱾ ᱴᱟᱢᱟᱠ ᱛᱩᱢᱫᱟᱜ ᱜᱮ ᱵᱮᱥᱤ ᱠᱷᱚᱱ ᱵᱮᱵᱚᱦᱟᱨᱟ ᱾
ᱦᱳᱭ ᱩᱱᱠᱩ ᱠᱟᱹᱴᱤᱡ ᱩᱱᱟ ᱪᱮᱛᱟᱱᱨᱮ ᱠᱟᱹᱴᱤᱡ ᱢᱟᱱᱮ ᱮᱸ ᱛᱤ ᱡᱟᱸᱜᱟ ᱢᱟᱱᱮ ᱤᱫᱤ ᱠᱟᱛᱮᱜ ᱾ ᱠᱩᱜ ᱠᱟᱹᱴᱤᱜ ᱢᱟᱱᱮ ᱧᱮᱞᱟᱜ ᱞᱟᱹᱠᱛᱤ ᱠᱟᱱ ᱛᱟᱠᱚᱣᱟ ᱪᱮᱜ ᱛᱮ ᱵᱤᱥᱚᱭ ᱤᱫᱤ ᱠᱟᱛᱮᱜ ᱡᱮ ᱱᱚᱣᱟ ᱫᱚ ᱟᱹᱰᱤ ᱜᱮ ᱵᱟᱹᱲᱤᱡ ᱦᱩᱭᱩᱜ ᱠᱟᱱᱟ ᱥᱟᱶᱛᱮ ᱢᱟᱱᱮ ᱥᱟᱱᱟᱢ ᱡᱟᱦᱟᱸ ᱟᱛᱳ ᱠᱚᱨᱮ ᱚᱝᱠᱟ ᱦᱩᱭᱩᱜ ᱠᱟᱱᱟᱸ ᱚᱸᱰᱮᱱ ᱠᱩ ᱢᱟᱱᱮ ᱾ ᱢᱟᱹᱡᱷᱤ ᱵᱟ ᱠᱩ ᱥᱟᱶ ᱚᱝᱠᱟ ᱡᱩᱫᱤ ᱠᱩ ᱢᱟᱱᱮ ᱟᱲᱤ ᱠᱩ ᱢᱟᱱᱮ ᱪᱟᱞᱩ ᱞᱮᱠᱷᱟᱱ ᱾ ᱟᱹᱰᱤ ᱜᱮ ᱱᱟᱯᱟᱭᱚᱜᱼᱟ ᱪᱮᱜ ᱢᱟᱱᱮ ᱡᱟᱦᱟ ᱟᱵᱚᱣᱟᱜ ᱥᱚᱢᱟᱡᱽ ᱨᱮᱦᱚᱸ ᱵᱷᱟᱜᱤᱜᱼᱟ ᱥᱟᱶᱛᱮ ᱢᱤᱫᱴᱮᱱ ᱢᱟᱱᱮ ᱜᱚᱴᱟ ᱱᱚᱣᱟ ᱩᱪᱷᱟᱹᱱ ᱞᱮᱱᱠᱷᱟᱡ ᱵᱷᱟᱜᱤᱜᱼᱟ ᱡᱮ ᱩᱱᱠᱩ ᱦᱚᱸ ᱢᱤᱫᱴᱮᱱ ᱞᱤᱢᱤᱴ ᱨᱮᱠᱚ ᱤᱡᱮᱭᱟ ᱵᱟᱝ ᱢᱟ ᱟᱵᱚᱣᱟᱜ ᱾ ᱡᱟᱦᱟᱸ ᱢᱟᱱᱮ ᱡᱟᱦᱟᱸ ᱩᱣᱟᱜ ᱛᱩᱢᱫᱟᱜ ᱨᱮᱢᱟ ᱠᱚ ᱛᱟᱦᱮᱱᱟ ᱚᱱᱟ ᱠᱚᱦᱚᱸ᱾ ᱟᱨ ᱪᱮᱜ ᱢᱟᱱᱮ ᱵᱟᱧᱪᱟᱣ ᱜᱟᱱᱚᱜᱼᱟ ᱟᱨ ᱪᱮᱜ᱾
ᱦᱮᱸ ᱵᱟᱧᱪᱟᱣ ᱜᱟᱱᱚᱜᱼᱟ ᱛᱚ ᱵᱟᱠᱷᱟᱱ ᱫᱚ ᱱᱤᱝᱠᱟᱹ ᱵᱟᱝ ᱵᱟᱧᱪᱟᱣ ᱞᱮᱠᱷᱟᱱ ᱫᱚ ᱟᱥᱛᱮ - ᱟᱥᱛᱮ ᱥᱚᱢᱟᱡᱽ ᱠᱷᱚᱱ ᱜᱮ ᱟᱫ ᱪᱟᱵᱟᱜᱼᱟ ᱾ ᱟᱵᱟᱨ ᱠᱤᱪᱷᱩ ᱵᱟᱯᱞᱟ ᱨᱮᱜ ᱞᱟᱹᱭ ᱵᱤᱱ ᱾ ᱢᱟᱱᱮ ᱠᱤᱪᱷᱩ ᱵᱟᱯᱞᱟᱨᱮ ᱧᱮᱞᱚᱜ ᱠᱟᱱᱟ ᱢᱟᱱᱮ ᱡᱟᱦᱟᱸᱭ ᱥᱟᱱᱛᱟᱲ ᱠᱚ ᱢᱮᱱᱟᱜ ᱵᱚᱱᱟ ᱢᱟᱱᱮ ᱫᱮᱠᱩᱣᱟᱜ ᱾ ᱩᱱᱠᱩᱣᱟᱜ ᱟᱹᱨᱤ - ᱪᱟᱹᱞᱤ ᱵᱤᱥᱤ ᱠᱚ ᱵᱮᱵᱚᱦᱟᱨ ᱫᱟ ᱢᱟᱱᱮ ᱟᱞᱮ ᱱᱚᱰᱮ ᱢᱟᱱᱮ ᱠᱚᱭᱮᱠ ᱫᱤᱱ ᱟᱜᱮ ᱢᱤᱫᱴᱟᱝ ᱵᱟᱯᱞᱟ ᱦᱩᱭᱱᱟ ᱾ ᱛᱟᱦᱞᱮ ᱡᱟᱦᱟᱸᱭ ᱵᱟᱯᱞᱟ ᱠᱚ ᱦᱮᱡ ᱞᱮᱱᱟ? ᱩᱱᱠᱩ ᱚᱱᱮ ᱢᱟᱱᱮ ᱵᱮᱱ ᱯᱟᱴᱤ ᱚᱝᱠᱟ ᱱᱟᱜ ᱠᱚ ᱟᱜᱩ ᱞᱮᱫᱟ ᱵᱮᱥᱤ ᱛᱟᱦᱞᱮ ᱚᱝᱠᱟ ᱡᱩᱫᱤ ᱪᱟᱞᱩ ᱦᱩᱭᱩᱜᱼᱟ ᱢᱟᱱᱮ ᱟᱵᱚ ᱥᱚᱢᱟᱡᱽ ᱠᱷᱚᱱ ᱜᱮ ᱱᱤᱭᱟᱹ ᱠᱚ ᱟᱫ ᱪᱟᱵᱟᱜᱼᱟ ᱴᱟᱢᱟᱠ ᱛᱩᱢᱫᱟᱜ ᱚᱱᱟ ᱠᱚ ᱵᱚᱱᱫᱚ ᱞᱮᱠᱷᱟᱱ ᱜᱮ ᱟᱞᱤᱧ ᱢᱟᱞᱤᱧ ᱢᱚᱱᱮᱭᱟ ᱟᱰᱤ ᱱᱟᱯ
ᱦᱳᱭ ᱦᱳᱭ ᱦᱳᱭ ᱦᱳᱭ ᱦᱳᱭ ᱜᱚᱝᱠᱮ ᱚᱱᱟ ᱠᱚ ᱫᱚ ᱟᱵᱩ ᱜᱮ ᱟᱨᱠᱤ ᱵᱩᱡᱷᱟᱹᱣ ᱞᱟᱹᱛᱤ ᱠᱟᱱ ᱛᱟᱵᱩᱱᱟ ᱡᱮ ᱟᱵᱩ - ᱟᱵᱩ ᱫᱚ ᱛᱮᱜᱮ ᱟᱵᱚᱣᱟᱜ ᱡᱤᱱᱤᱥ ᱠᱚᱵᱚᱱ ᱟᱜ ᱮᱫᱟ ᱪᱮᱜ ᱚᱱᱟ ᱫᱚ ᱦᱟᱸ ᱢᱟᱹᱡᱷᱤ ᱵᱟᱵᱟ ᱠᱚᱦᱚᱸ ᱛᱟᱦᱮᱸᱱᱟᱠᱚ ᱩᱱᱠᱩ ᱦᱚᱸ ᱠᱟᱹᱴᱤᱜ ᱪᱮᱴᱷᱟ ᱧᱚᱜ ᱛᱟᱦᱮᱸ ᱫᱚᱨᱠᱟᱨ᱾ ᱛᱟ ᱢᱟᱱᱮ ᱮᱴᱟᱜ ᱟᱛᱩ ᱥᱟᱶ ᱩᱱᱠᱩ ᱦᱚᱸ ᱥᱟᱶᱛᱮ ᱟᱛᱩ ᱫᱤᱥᱚᱢ ᱡᱟᱦᱟᱸᱭ ᱠᱚ ᱤᱡᱟᱹᱜ ᱠᱚ ᱯᱟᱲᱟᱣ ᱧᱚᱜ ᱠᱚ ᱢᱮᱱᱟᱜ ᱠᱚᱣᱟ᱾ ᱩᱱᱠᱩ ᱱᱚᱣᱟ ᱠᱚ ᱤᱫᱤ ᱠᱟᱛᱮᱜ ᱠᱟᱹᱴᱤᱡ ᱢᱟᱱᱮ ᱟᱹᱛᱩ ᱫᱤᱥᱚᱢ ᱠᱚᱨᱮᱱ ᱦᱚᱲ ᱠᱚ ᱠᱟᱹᱴᱤᱡ ᱠᱚ ᱵᱩᱡᱷᱟᱹᱣ ᱞᱟᱹᱠᱛᱤ ᱠᱟᱱᱟ ᱟᱨ ᱪᱮᱫ ᱡᱮ ᱱᱚᱝᱠᱟ ᱫᱚ ᱡᱟᱦᱟᱸ ᱠᱚᱨᱮ ᱵᱟᱯᱞᱟ ᱠᱚᱨᱮ ᱱᱚᱝᱠᱟ ᱵᱮᱵᱚᱦᱟᱨ ᱴᱟ ᱫᱚ ᱪᱮᱫ ᱾
ᱦᱩᱸ ᱛᱟᱨ ᱢᱟᱱᱮ ᱯᱨᱚᱛᱤ ᱴᱤ ᱜᱮ ᱡᱟᱹᱛᱤᱭᱟᱜ ᱜᱮ ᱢᱟᱱᱮ ᱱᱤᱡᱤᱥᱚ ᱴᱟ ᱠᱟᱞᱪᱟᱨ ᱢᱮᱱᱟᱜ ᱛᱟᱠᱚᱣᱟ ᱴᱨᱟᱰᱤᱥᱚᱱᱟᱞ ᱛᱟᱦᱞᱮ ᱩᱱᱠᱩ ᱩᱱᱠᱩ ᱚᱱᱟ ᱠᱚ ᱫᱚᱦᱚᱭ ᱜᱮᱭᱟ ᱛᱚ ᱟᱵᱩᱡ ᱡᱩᱫᱤ ᱱᱤᱭᱟᱹ ᱵᱟᱵᱚᱱ ᱫᱚᱦᱚᱭᱟ ᱛᱟᱦᱞᱮ ᱟᱵᱚ ᱢᱤᱫᱴᱟᱱ ᱥᱟᱱᱛᱟᱲ ᱢᱟᱹᱱᱢᱤ ᱢᱮᱱ ᱛᱮ ᱢᱟᱱᱮ ᱥᱮᱨᱚᱠᱚᱢ ᱫᱚ ᱵᱟᱵᱚᱱ ᱜᱩᱱᱚᱹᱱᱚᱜᱼᱟ᱾
ᱦᱳᱭ ᱦᱳᱭ ᱟᱵᱚᱣᱟᱜ ᱩᱯᱨᱩᱢ ᱜᱮ ᱟᱫᱚᱜᱼᱟ ᱟᱨ ᱪᱮᱫ ᱦᱮᱸ
ᱛᱟᱯᱚᱨᱮ ᱧᱮᱞᱚᱜ ᱠᱟᱱᱟ ᱟᱹᱰᱤᱫ ᱞᱟᱹᱭ ᱵᱤᱱ
ᱛᱟᱯᱚᱨᱮ ᱧᱮᱞᱚᱜ ᱠᱟᱱᱟ ᱞᱟᱦᱟ ᱛᱮᱱᱟᱜ ᱟᱹᱰᱤ ᱟᱹᱰᱤ ᱛᱮ ᱮᱱᱮᱡ ᱥᱮᱨᱮᱧ ᱜᱮ ᱢᱟᱱᱮ ᱟᱫᱚᱜ ᱠᱟᱱᱟ᱾ ᱢᱟᱱᱮ ᱞᱟᱦᱟ ᱛᱮ ᱡᱮᱢᱚᱱ ᱠᱟᱨᱟᱢ ᱠᱚ ᱦᱩᱭᱩᱜ ᱛᱟᱦᱮᱸᱜ ᱥᱚᱨᱦᱟᱭ ᱠᱚ᱾
ᱦᱳᱭ ᱦᱳᱭ
ᱚᱱᱟ ᱠᱚᱨᱮ ᱫᱚ ᱟᱹᱰᱤ ᱜᱮ ᱠᱚᱢ ᱦᱤᱡᱩᱜ ᱠᱟᱱᱟ ᱫᱟᱸᱥᱟᱭ ᱮᱱᱮᱡ ᱠᱚᱦᱚᱸ ᱠᱚᱢ ᱦᱩᱭᱩᱜ ᱠᱟᱱᱟ᱾
ᱦᱳᱭ ᱦᱳᱭ ᱦᱳᱭ
ᱛᱟᱦᱞᱮ ᱵᱟᱦᱟ ᱢᱟᱜ ᱢᱚᱬᱮ ᱠᱚ ᱚᱵᱤᱱ ᱚᱱᱛᱮ ᱦᱩᱭᱩᱜ ᱜᱮᱭᱟ ᱥᱮ ᱵᱟᱝᱟ?
ᱦᱳᱭ ᱜᱚᱝᱠᱮ ᱚᱱᱟ ᱠᱚᱫᱚ ᱵᱟᱦᱟ ᱠᱚ ᱢᱟᱜ ᱢᱚᱬᱮ ᱠᱚ ᱥᱚᱨᱦᱟᱭ ᱠᱚᱫᱚ ᱟᱞᱮ ᱥᱮᱜ ᱦᱚᱸ ᱦᱩᱭᱩᱜ ᱜᱮᱭᱟ ᱟᱨ ᱪᱮᱫ᱾
ᱟᱪᱪᱷᱟ ᱥᱚᱨᱦᱟᱭ ᱨᱮᱫᱚ ᱛᱟᱦᱞᱮ ᱠᱷᱩᱱᱴᱟᱹᱣ ᱦᱩᱭᱩᱜ ᱜᱮᱭᱟ ᱟᱵᱮ ᱚᱱᱛᱮ ᱥᱮ ᱵᱟᱝᱟ?
ᱜᱚᱝᱠᱮ ᱟᱞᱮ ᱥᱮᱜ ᱠᱷᱩᱱᱴᱟᱹᱣ ᱫᱚ ᱟᱹᱰᱤ ᱢᱟᱱᱮ ᱞᱟᱦᱟᱛᱮ ᱦᱩᱭᱩᱜ ᱠᱟᱱ ᱛᱟᱦᱮᱱᱟ ᱢᱮᱱᱠᱷᱟᱱ ᱱᱟᱦᱟᱜ ᱫᱚ ᱟᱞᱮ ᱥᱮᱜ ᱦᱚᱸ ᱠᱷᱩᱱᱴᱟᱹᱣ ᱠᱚᱫᱚ ᱵᱟᱝ ᱧᱮᱞ ᱧᱟᱢᱚᱜ ᱠᱟᱱᱟ ᱟᱨ ᱪᱮᱜ ᱟᱞᱮ ᱫᱤᱥᱚᱢ ᱥᱮᱱ ᱫᱚ ᱟᱨ ᱪᱮᱫ ᱟᱫᱚ ᱟᱹᱞᱤᱧ ᱦᱚᱸ ᱚᱱᱟ ᱪᱮᱛᱟᱱ ᱠᱩᱠᱞᱤ ᱞᱮᱫᱟ ᱡᱮ ᱪᱮᱫᱟᱜ ᱱᱚᱝᱠᱟ ᱫᱚ ᱟᱨ ᱪᱮ ᱮᱴᱟᱜ ᱫᱮᱥ ᱮᱸ ᱮᱴᱟᱜ ᱫᱤᱥᱚᱢ ᱠᱚᱭᱟᱜ ᱟᱹᱞᱤᱧ ᱵᱟᱝ ᱢᱟ ᱠᱷᱩᱱᱴᱟᱹᱣ ᱠᱚ ᱞᱤᱧ ᱧᱮᱞ ᱟᱠᱟᱜ ᱠᱚᱣᱟ ᱟᱫᱚ ᱚᱱᱟ ᱨᱮᱱᱟᱜ ᱛᱮᱞᱟ ᱟᱹᱞᱤᱧ ᱦᱚᱸ ᱵᱟᱝ ᱞᱤᱧ ᱧᱟᱢ ᱟᱠᱟᱫᱟ ᱟᱨ ᱪᱮᱜ
ᱟᱪᱪᱷᱟ ᱢᱟᱱᱮ ᱚᱱᱠᱟ ᱠᱚ ᱡᱩᱫᱤ ᱟᱫ ᱤᱫᱤᱜᱼᱟ ᱛᱟᱦᱚᱞᱮ ᱟᱹᱰᱤ ᱩᱛᱟᱹᱨ ᱥᱚᱢᱟᱡ ᱠᱷᱚᱱ ᱜᱮ ᱟᱫ ᱪᱟᱵᱟᱜᱼᱟ᱾
ᱦᱳᱭ ᱜᱚᱝᱠᱮ ᱱᱚᱝᱠᱟ ᱛᱮᱫᱚ ᱟᱨ ᱪᱮᱫ ᱟᱹᱰᱤᱴᱟᱜ ᱜᱮ ᱟᱫᱚᱜᱼᱟ᱾ ᱥᱟᱶᱛᱮ ᱱᱚᱣᱟ ᱠᱚ ᱡᱤᱱᱤᱥ ᱛᱚᱞ ᱞᱟᱹᱜᱤᱫ ᱫᱚ ᱟᱨ ᱡᱮᱢᱚᱱ ᱱᱚᱣᱟ ᱱᱚᱣᱟ ᱛᱟᱞᱟ ᱱᱚᱣᱟ ᱨᱮᱱᱟᱜ ᱟᱞᱮ ᱫᱚ ᱤᱥᱠᱩᱞ ᱤᱥᱠᱩᱞ ᱠᱚᱨᱮ ᱦᱚᱸ ᱟᱨ ᱠᱤ ᱤᱭᱟ. ᱠᱚ ᱥᱮᱲᱟ ᱣᱟᱠᱚ ᱠᱟᱱ ᱜᱮᱭᱟ ᱠᱚ ᱚᱱᱮ ᱛᱩᱢᱫᱟᱜᱩ ᱨᱩ ᱠᱷᱚᱱ ᱮᱱᱮᱡ ᱥᱤᱨᱤᱧ᱾ ᱟᱨ ᱪᱮᱫ ᱠᱟᱹᱴᱤᱡ ᱠᱟᱹᱴᱤᱡ ᱜᱤᱫᱽᱨᱟᱹ ᱠᱚ ᱥᱮᱬᱟ ᱣᱟᱠᱚ ᱠᱟᱱᱟ ᱡᱟᱦᱟᱸᱭ ᱠᱚ ᱢᱟᱱᱮ ᱚᱞᱚᱜ ᱠᱟᱱᱟ ᱠᱚ ᱚᱞᱚᱜ ᱯᱟᱲᱦᱟᱜ ᱠᱟᱱᱟ ᱠᱚ ᱥᱟᱶᱛᱮ ᱤᱥᱠᱩᱞ ᱠᱷᱚᱱ ᱮᱛᱚᱦᱚᱵ ᱠᱟᱛᱮᱫ ᱠᱚᱞᱮᱡ ᱠᱚᱨᱮ ᱱᱚᱣᱟ ᱠᱚᱨᱮᱱᱟᱜ ᱪᱟᱨᱪᱟ ᱫᱚ ᱟᱹᱰᱤ ᱡᱟᱥᱛᱤ ᱜᱮ ᱦᱩᱭᱩᱜ ᱠᱟᱱᱟ ᱟᱨ ᱪᱮᱫ ᱟᱫᱚ ᱟᱹᱞᱤᱧ ᱢᱚᱱᱮᱭᱟᱞᱤᱧ ᱡᱟᱦᱟᱸᱭ ᱦᱳᱭ ᱜᱚᱝᱠᱮ ᱞᱟᱹᱭ ᱵᱮᱱ
ᱤᱭᱩᱱᱤᱵᱷᱟᱨᱥᱤᱴᱤ ᱠᱚᱨᱮ ᱧᱮᱞᱚᱜ ᱠᱟᱱᱟ ᱴᱨᱟᱰᱤᱥᱚᱱᱟᱞ ᱮᱱᱮᱡ ᱥᱮᱨᱮᱧ ᱞᱟᱹᱭ ᱰᱤᱯᱞᱳᱢᱟ ᱯᱤᱡᱤ ᱠᱳᱨᱥ ᱠᱚ ᱢᱟᱱᱮ ᱪᱟᱹᱞᱩᱜ ᱠᱟᱱᱟ᱾ ᱚᱱᱠᱟ ᱢᱟᱱᱮ ᱤᱥᱠᱩᱞ ᱠᱚᱨᱮ ᱦᱚᱸ ᱡᱩᱫᱤ ᱪᱟᱹᱞᱩ ᱠᱚᱜᱼᱟ ᱛᱟᱦᱞᱮ ᱤᱥᱠᱩᱞ ᱜᱤᱫᱽᱨᱟᱹ ᱠᱚ ᱵᱷᱟᱜᱤ ᱴᱷᱤᱠ ᱠᱚ ᱥᱮᱬᱟ ᱫᱟᱲᱮ ᱠᱮᱭᱟ᱾
ᱦᱳᱭ᱾ ᱦᱳᱭ ᱜᱚᱝᱠᱮ ᱟᱵᱮᱱ ᱵᱮᱱ ᱞᱟᱹᱭ ᱞᱮᱠᱟ, ᱟᱫᱚ ᱟᱫᱚᱢ ᱤᱥᱠᱩᱞ ᱠᱚᱨᱮ ᱫᱚ ᱪᱟᱹᱞᱩᱣ ᱠᱟᱱᱟ ᱡᱮ, ᱢᱟᱱᱮ ᱡᱟᱛ ᱡᱚᱛᱚ ᱤᱥᱠᱩᱞ ᱠᱚᱨᱮ ᱫᱚ ᱟᱞᱤᱧ ᱦᱚᱸ ᱩᱱᱟᱹᱜ ᱫᱚ ᱵᱟᱹᱞᱤᱧ ᱵᱟᱲᱟᱭᱟ ᱟᱞᱮ ᱥᱮᱱᱟᱜ ᱥᱩᱨ ᱥᱩᱯᱩᱨ ᱠᱚᱨᱮ ᱫᱚ ᱮᱸᱻ ᱥᱟᱶᱛᱮ ᱱᱟᱦᱟᱜ ᱫᱚ ᱢᱟᱱᱮ ᱛᱩᱢᱫᱟᱜ ᱴᱟᱢᱟᱠ ᱠᱚᱦᱚᱸᱠᱚ ᱥᱮᱬᱟᱣᱟᱠᱚ ᱠᱟᱱᱟ᱾ ᱟᱪᱪᱷᱟ ᱠᱟᱹᱴᱤᱡ ᱠᱷᱚᱱ ᱜᱮ, ᱦᱩᱰᱤᱧ ᱠᱷᱚᱱ ᱤᱱᱟᱹ ᱠᱷᱟᱱ ᱫᱚ ᱩᱱᱤ ᱜᱤᱫᱽᱨᱟᱹ ᱥᱟᱵᱨᱮ ᱟᱹᱰᱤ ᱡᱚᱞᱫᱤᱭ ᱥᱟᱯᱟ ᱟᱨ ᱪᱮᱫ᱾
ᱦᱮᱸ᱾
ᱟᱨ ᱡᱟᱦᱟᱸᱭ ᱠᱚᱫᱚ ᱠᱚᱢ ᱩᱢᱮᱨ ᱨᱮ ᱚᱞᱚᱜ ᱯᱟᱲᱦᱟᱜ ᱠᱚ ᱵᱟᱹᱜᱤᱭᱫᱟ ᱩᱱᱠᱩ ᱞᱟᱹᱜᱤᱫ ᱫᱚ ᱱᱚᱣᱟ ᱜᱮᱞᱤᱧ ᱢᱮᱱᱟ ᱡᱮ ᱱᱚᱣᱟ ᱡᱟᱦᱟᱸᱭ ᱟᱛᱩ ᱨᱮᱱ ᱢᱟᱺᱡᱷᱤ ᱵᱟᱵᱟ ᱢᱮᱱᱟᱭᱟ ᱟᱨ ᱪᱮᱫ, ᱩᱱᱠᱩ ᱢᱟᱱᱮ ᱯᱩᱛᱤ ᱵᱟᱠᱷᱟᱱ ᱠᱤᱪᱷᱩ ᱠᱤᱪᱷᱩ ᱫᱤᱱ ᱢᱟᱱᱮ, ᱢᱟᱱᱮ ᱢᱟᱱᱮ ᱟᱛᱩ ᱨᱮᱱᱟᱜ ᱡᱟᱦᱟᱸ ᱛᱟᱞᱟ ᱠᱩᱞᱦᱤ ᱨᱮ ᱟᱨ ᱩᱱᱠᱩ ᱡᱩᱣᱟ. ᱱ ᱡᱩᱣᱟᱹᱱ ᱠᱚᱲᱟ ᱠᱩᱲᱤ ᱢᱟᱱᱮ ᱠᱚᱲᱟ ᱠᱚ ᱟᱨ ᱪᱮᱫ᱾ ᱠᱟᱹᱴᱤᱡ ᱠᱟᱹᱴᱤᱡ ᱢᱟᱱᱮ ᱜᱤᱫᱽᱨᱟᱹ ᱠᱚ ᱛᱩᱢᱫᱟᱜ ᱴᱟᱢᱟᱠ ᱠᱚ ᱥᱮᱬᱟᱣᱟᱠᱚ ᱠᱷᱟᱱ ᱫᱚ ᱟᱹᱰᱤ ᱵᱷᱟᱹᱜᱤ ᱠᱚᱜ-ᱟ ᱟᱨ ᱪᱮᱫ᱾
ᱦᱮᱸ ᱚᱱᱠᱟ ᱡᱚᱫᱤ ᱢᱤᱫᱴᱟᱝ ᱥᱚᱯᱛᱟᱦᱚ ᱨᱮ ᱢᱤᱫ ᱫᱤᱱ ᱵᱟᱨ ᱫᱤᱱ ᱟᱠᱷᱟᱲᱟ ᱦᱩᱭ ᱠᱚᱜ-ᱟ ᱡᱚᱛᱚ ᱠᱚ ᱛᱟᱦᱮᱸ ᱠᱚᱜ-ᱟ ᱟᱛᱩ ᱨᱮᱱ᱾ ᱛᱟᱞᱦᱮ ᱚᱱᱟ ᱦᱚᱸ ᱵᱷᱟᱜᱤ ᱦᱩᱭᱠᱚᱜ-ᱟ ᱚᱸᱰᱮ ᱠᱷᱚᱱ ᱠᱚ ᱥᱮᱬᱟ ᱫᱟᱲᱮ ᱠᱮᱭᱟ᱾
ᱦᱳᱭ ᱦᱳᱭ ᱜᱚᱝᱠᱮ ᱮᱠᱵᱟᱨᱮ ᱩᱱᱠᱩ ᱠᱚᱦᱚᱸᱠᱚ ᱥᱮᱬᱟ ᱠᱮ ᱡᱟᱦᱟᱸᱭ ᱠᱚᱫᱚ ᱚᱞᱚᱜ ᱯᱟᱲᱦᱟᱜ ᱠᱚ ᱟᱹᱰᱤ ᱠᱚᱢ ᱩᱢᱮᱨ ᱨᱮ ᱠᱚ ᱵᱟᱹᱜᱤᱭ ᱠᱟᱫᱟ ᱥᱮ ᱩᱝᱠᱩ ᱠᱚ ᱞᱟᱹᱜᱤᱫ ᱟᱨ ᱪᱮᱫ, ᱟᱨ ᱱᱟᱦᱟᱜ ᱢᱚᱛᱚ ᱡᱟᱦᱟᱸᱭ ᱠᱚ ᱠᱚᱞᱮᱡᱽ ᱠᱚᱨᱮ ᱠᱚ ᱯᱟᱲᱦᱟᱜ ᱠᱟᱱᱟ ᱩᱝᱠᱩ ᱢᱚᱛᱚ ᱠᱚ ᱚᱱᱟᱠᱚ ᱡᱤᱱᱤᱥ ᱢᱟᱛᱚ ᱠᱚ ᱧᱟᱢᱮᱫ ᱜᱮᱭᱟ ᱟᱨ ᱪᱮᱫ ᱛᱟᱦᱞᱮ ᱚᱱᱟᱠᱨᱮ ᱟᱠᱚ ᱦᱚᱸᱠᱚ ᱥᱮᱞᱮᱫᱚᱜ ᱠᱟᱱᱟ ᱟᱨ ᱪᱮᱫ᱾ ᱟᱨ ᱥᱟᱶᱛᱮ ᱚᱱᱠᱟᱱᱟᱜ ᱡᱤᱱᱤᱥ ᱠᱚᱫᱚ ᱠᱚ ᱥᱮᱬᱟ ᱡᱚᱝ ᱠᱟᱱᱟ᱾
ᱦᱮᱸ᱾ ᱟᱞᱮ ᱥᱮᱫ ᱱᱚᱛᱮ ᱞᱟᱦᱟᱛᱮ ᱠᱷᱩᱱᱴᱟᱹᱣ ᱠᱚᱦᱚᱸ ᱟᱹᱰᱤ ᱡᱟᱹᱥᱛᱤ ᱦᱩᱭᱩᱜ ᱛᱟᱸᱦᱮᱜ, ᱚᱱᱟ ᱠᱚ ᱟᱥᱛᱮ ᱟᱥᱛᱮ ᱠᱚᱢ ᱦᱤᱡᱩᱜ ᱠᱟᱱᱟ ᱞᱟᱦᱟᱛᱮ ᱢᱟᱱᱮ ᱰᱟᱹᱝᱨᱤ ᱠᱚ ᱟᱹᱰᱤ ᱠᱚ ᱛᱚᱞ ᱠᱚ ᱠᱚᱛᱮ ᱯᱩᱨᱟᱹ ᱢᱟᱴ ᱡᱩᱲᱮ, ᱟᱨ ᱱᱮ ᱱᱮᱛᱟᱨ ᱫᱚ ᱢᱮᱫᱴᱟ ᱵᱟᱨᱭᱟ ᱠᱚ ᱛᱚᱞᱮᱜ ᱠᱚ, ᱚᱝᱠᱟ ᱜᱮ ᱟᱫ ᱪᱟᱵᱟᱜ ᱠᱟᱱᱟ᱾
ᱦᱳᱭ ᱦᱳᱭ᱾
ᱛᱟᱦᱞᱮ ᱚᱱᱛᱮ ᱫᱟᱸᱥᱟᱭ ᱮᱱᱮᱡ ᱠᱚ ᱦᱩᱭᱩᱜ ᱜᱮᱭᱟ ᱥᱮ ᱵᱟᱝ?
ᱦᱳᱭ ᱜᱚᱝᱠᱮ ᱟᱞᱮ ᱥᱮᱫ ᱫᱟᱥᱟᱸᱭ ᱮᱱᱮᱡ ᱠᱚᱫᱚ ᱦᱩᱭᱩᱜ ᱜᱮᱭᱟ᱾
ᱦᱳᱭ ᱜᱚᱝᱠᱮ ᱛᱟᱦᱞᱮ ᱟᱯᱮ ᱥᱮᱫ ᱫᱟᱸᱥᱟᱭ ᱮᱱᱮᱡ ᱠᱚ ᱦᱩᱭᱩᱜ ᱛᱟᱸᱦᱮᱱᱟ ᱥᱮ ᱵᱟᱝ?
ᱢᱟᱱᱮ ᱞᱟᱦᱟᱛᱮ ᱧᱮᱞ ᱵᱟᱲᱟ ᱦᱩᱭ ᱠᱟᱱᱟ᱾ ᱯᱨᱚᱛᱤᱴᱤ ᱟᱛᱳ ᱨᱮᱱ ᱜᱮ ᱫᱟᱸᱥᱟᱭ ᱮᱱᱮᱡ ᱠᱚ ᱮᱱᱮᱡ ᱠᱮᱭᱟ ᱠᱚ ᱟᱨ ᱯᱨᱚᱛᱤᱴᱤ ᱟᱛᱳ ᱠᱚ ᱪᱟᱞᱟᱣ ᱠᱚᱜ-ᱟ᱾ ᱟᱨ ᱱᱮᱛᱟᱨ ᱚᱱᱟ ᱟᱹᱰᱤᱴᱟᱜ ᱜᱮ ᱠᱚᱢ ᱦᱮᱡ ᱠᱟᱱᱟ᱾ ᱛᱚ ᱟᱞᱮ ᱟᱛᱳ ᱨᱮᱦᱚᱸ ᱧᱮᱞ ᱞᱮᱠᱷᱟᱱ ᱪᱟᱞᱟᱣᱮᱱ ᱥᱮᱨᱢᱟ ᱦᱚᱸ ᱵᱟᱝᱠᱚ ᱪᱟᱞᱟᱣ ᱠᱟᱱᱟ᱾ ᱛᱚ ᱚᱝᱠᱟ ᱜᱮ ᱠᱚᱢ ᱦᱤᱡᱩᱜ ᱠᱟᱱᱟ, ᱵᱟᱠᱷᱟᱱ ᱞᱟᱦᱟ ᱛᱮᱫᱚ ᱟᱹᱰᱤ ᱡᱟᱥ ᱛᱮᱠᱚ ᱪᱟᱞᱟᱜ ᱛᱟᱦᱮᱸᱜ ᱯᱨᱚᱛᱤᱴᱤ ᱟᱛᱳ ᱜᱮ, ᱢᱟᱱᱮ ᱥᱟᱡᱟᱣ ᱥᱟᱯᱲᱟᱣ ᱠᱟᱛᱮᱫ᱾
ᱦᱳᱭ ᱦᱳᱭ ᱟᱪᱪᱷᱟ, ᱜᱚᱝᱠᱮ ᱛᱟᱦᱞᱮ ᱮᱸᱻ ᱟᱵᱮᱱ ᱵᱮᱱ ᱞᱟᱹᱭ ᱫᱟᱲᱮᱭᱟᱜ-ᱟ ᱡᱮ ᱫᱟᱸᱥᱟᱭ ᱨᱮᱱᱟᱜ ᱡᱟᱦᱟᱸ ᱥᱟᱯᱟᱵ ᱠᱚ ᱢᱤᱫ-ᱵᱟᱨ ᱟᱨ ᱪᱮᱫ? ᱚᱱᱟ ᱠᱚᱫᱚ ᱪᱮᱫ ᱠᱚ ᱠᱟᱱᱟ ᱟᱨ ᱪᱮᱫ? ᱚᱱᱟᱠᱩ ᱠᱟᱹᱴᱤᱡ ᱟᱵᱮᱱ ᱵᱮᱱ ᱞᱟᱹᱭ ᱞᱮᱠᱷᱟᱱ ᱵᱷᱟᱜᱤ ᱠᱚ ᱡᱮ, ᱫᱟᱸᱥᱟᱭ ᱞᱟᱹᱜᱤᱫ ᱟᱵᱚ ᱪᱮᱫ ᱠᱚ ᱥᱟᱯᱟᱵ ᱠᱚ ᱫᱚᱨᱠᱟᱨ ᱛᱟᱵᱚᱱᱟ ᱢᱟᱱᱮ ᱫᱟᱸᱥᱟᱭ ᱫᱟᱬᱟᱱ ᱞᱟᱹᱜᱤᱫ?
ᱢᱟᱱᱮ ᱟᱞᱤᱧ ᱡᱚᱛᱚᱴᱟ ᱞᱤᱧ ᱵᱟᱲᱟᱭᱟ, ᱡᱚᱛᱚᱴᱟ ᱞᱤ ᱧᱮᱞ ᱠᱟᱫᱟ ᱚᱱᱟ ᱜᱮᱞᱤᱧ ᱞᱟᱹᱭᱫᱟ᱾
ᱚᱱᱟᱜᱮ ᱚᱱᱟᱜᱮ ᱟᱨ ᱪᱮᱫ, ᱟᱵᱮᱱ ᱡᱚᱛᱚᱴᱟ ᱵᱮᱱ ᱵᱟᱰᱟᱭᱟ ᱩᱱᱟᱹᱜᱴᱟ ᱜᱮ᱾
ᱦᱮᱸ᱾ ᱫᱟᱸᱟᱭ ᱧᱮᱞ ᱦᱩᱭ ᱠᱟᱱᱟ ᱡᱟᱦᱟᱸᱭ ᱠᱚᱲᱟ ᱜᱤᱫᱽᱨᱟᱹ ᱠᱚ ᱢᱮᱱᱟᱜ ᱠᱚᱣᱟ ᱵᱟ ᱮᱢᱱᱤ ᱢᱟᱱᱮ ᱠᱚᱲᱟ ᱦᱚᱯᱚᱱ ᱜᱮ ᱢᱮᱱᱟᱜ ᱠᱚᱣᱟ ᱠᱚᱛᱟ, ᱩᱱᱠᱩ ᱦᱚᱸ ᱥᱟᱹᱲᱤ ᱠᱚᱠᱚ ᱦᱚᱨᱚᱜ ᱠᱟᱛᱮ ᱠᱚ ᱥᱟᱡᱟᱣ ᱠᱚᱜ-ᱟ ᱵᱷᱟᱜᱮ ᱴᱷᱤᱠ᱾
ᱟᱨ ᱪᱩᱲᱤ ᱠᱚᱠᱚ ᱦᱚᱨᱚᱜ ᱠᱟᱜ-ᱟ ᱛᱟᱯᱚᱨᱮ ᱫᱟᱸᱥᱭ ᱫᱚᱱ ᱞᱟᱹᱜᱤᱫ ᱚᱱᱟ ᱯᱨᱚᱛᱤᱴᱤ ᱛᱷᱟᱹᱨᱤ ᱛᱟᱦᱮᱱ ᱜᱮᱭᱟ᱾ ᱠᱟᱸᱥᱟ ᱛᱷᱟᱹᱨᱤ ᱠᱚ ᱛᱟᱦᱮᱱ ᱜᱮᱭᱟ ᱚᱱᱟ ᱥᱟᱶᱛᱮ ᱢᱮᱜᱴᱟᱝ ᱠᱟᱹᱴᱤᱡ ᱢᱟᱹᱞᱤ ᱠᱚ ᱛᱟᱦᱮᱱ ᱜᱮᱭᱟ᱾ ᱚᱱᱟ ᱜᱮ ᱢᱮᱜᱴᱟᱝ ᱨᱩᱭ ᱜᱮᱭᱟ ᱠᱚ ᱛᱟᱨᱯᱚᱨᱮ ᱵᱟᱱᱟᱢ ᱠᱚᱦᱚᱸ ᱛᱟᱦᱮᱱ ᱜᱮᱭᱟ ᱟᱹᱰᱤ ᱦᱚᱲᱟᱜ ᱵᱟᱱᱟᱢ ᱛᱤᱨᱭᱳ ᱵᱟᱱᱟᱢ ᱠᱚ ᱛᱯᱚᱨᱮ ᱚᱱᱟ ᱜᱷᱩᱜᱩᱨ ᱞᱮᱠᱟᱱᱟᱜ ᱡᱟᱸᱜᱟ ᱨᱮᱠᱚ ᱦᱚᱨᱚᱜ ᱠᱟᱜ-ᱟ ᱛᱟᱯᱚᱨᱮ ᱦᱟᱱᱟ ᱢᱚᱭᱩᱨ ᱡᱟᱦᱟᱸ ᱤᱭᱟᱹ ᱛᱟᱦᱮᱱᱟ ᱚᱱᱟ ᱵᱚᱦᱚᱜ ᱨᱮᱠᱚ ᱯᱟᱜᱽᱲᱤ ᱠᱟᱛᱮᱜ ᱠᱚ ᱛᱚᱞ ᱜᱮᱭᱟ ᱚᱱᱟ ᱠᱚᱦᱚᱸ ᱛᱟᱦᱮᱱ ᱜᱮᱭᱟ᱾ ᱱᱤᱝᱠᱟᱹᱱᱟᱜ ᱜᱮ ᱛᱟᱦᱮᱱ ᱜᱮᱭᱟ ᱴᱟᱢᱟᱠ ᱛᱩᱢᱫᱟᱜ ᱫᱚ ᱠᱤᱱᱛᱩ ᱩᱱᱤ ᱫᱟᱥᱟᱭ ᱨᱮᱫᱚ ᱧᱮᱞ ᱵᱟᱲᱟ ᱵᱟᱝ ᱦᱩᱭ ᱠᱟᱱᱟ᱾
ᱟᱪᱪᱷᱟ
ᱟᱹᱵᱤᱱ ᱡᱩᱫᱤ ᱵᱤᱱ ᱞᱟᱹᱭ ᱠᱮᱭᱟ ᱡᱩᱫᱤ ᱥᱮᱨᱚᱠᱚᱢ ᱚᱱᱛᱮ
ᱜᱚᱝᱠᱮ ᱟᱯᱮ ᱥᱮᱫ ᱫᱚ ᱫᱟᱥᱟᱭ ᱚᱠᱟ ᱞᱮᱠᱟ ᱠᱚ ᱮᱱᱮᱡᱽ-ᱟ ᱢᱟᱱᱮ ᱚᱱᱠᱟ ᱞᱟᱭᱤᱱ ᱞᱟᱭᱤᱱ ᱥᱮ ᱮᱢᱱᱤ ᱜᱳᱞ ᱛᱮ ᱢᱤᱫᱴᱮᱱ ᱚᱲᱟᱜ ᱨᱮ ᱜᱳᱞ
ᱢᱟᱱᱮ ᱚᱱᱟ ᱜᱳᱞ ᱛᱮ ᱢᱟᱱᱮ ᱯᱨᱚᱛᱤᱴᱤ ᱚᱲᱟᱜ ᱟᱛᱳ ᱨᱮ ᱛᱤᱱᱟᱹᱜ ᱚᱲᱟᱜ ᱢᱮᱱᱟᱜ-ᱟ ᱯᱨᱚᱛᱤᱴᱤ ᱚᱲᱟᱜ ᱜᱮᱠᱚ ᱪᱟᱞᱟᱜ ᱜᱮᱭᱟ, ᱫᱤᱭᱮ ᱚᱱᱮ ᱜᱳᱞᱯᱟᱨᱟ ᱜᱮᱠᱚ ᱮᱱᱮᱡ ᱜᱮᱭᱟ᱾
ᱟᱪᱪᱷᱟ
ᱵᱟᱲᱟ ᱠᱚ ᱮᱱᱮᱡ ᱜᱮᱭᱟ ᱛᱟᱯᱚᱨᱮ ᱩᱱᱠ ᱨᱮᱱ ᱜᱮ ᱦᱳᱭᱛᱚ ᱯᱨᱚᱛᱤᱴᱤ ᱚᱲᱟᱜ ᱨᱮ ᱪᱟᱣᱞᱮ ᱵᱟ ᱪᱟᱣᱞᱮ ᱵᱟ ᱯᱚᱭᱥᱟ ᱡᱟᱦᱟᱸ ᱛᱤᱱᱟᱹᱜ ᱠᱚ ᱟᱠᱚ ᱠᱚ ᱮᱢᱟ ᱠᱚ ᱜᱮᱭᱟ ᱯᱨᱚᱛᱤᱴᱤ ᱚᱲᱟᱜ ᱠᱷᱚᱱ ᱜᱮ᱾ ᱛᱟᱦᱞᱮ ᱚᱱᱛᱮ ᱢᱟᱱᱮ ᱪᱮᱫ ᱠᱟ ᱠᱚ ᱮᱱᱮᱡ ᱜᱮᱭᱟ ᱡᱩᱫᱤ ᱵᱮᱱ ᱞᱟᱹᱭ ᱠᱮᱭᱟ ᱠᱟᱴᱤᱡ?
ᱜᱚᱝᱠᱮ ᱟᱞᱮ ᱥᱮᱜ ᱫᱚ ᱡᱟᱦᱟᱸ ᱠᱚ ᱠᱚᱵᱮᱱ ᱞᱟᱹᱭ ᱠᱮᱫᱟ ᱚᱱᱟ ᱠᱚᱫᱚ ᱴᱷᱤᱠ ᱧᱚᱜ ᱜᱮ ᱢᱟᱱᱮ ᱡᱮᱢᱚᱱ ᱢᱟᱨᱟᱜ ᱯᱤᱧᱪᱟᱹᱨ ᱫᱚ ᱟᱹᱰᱤᱜᱤ ᱞᱟᱹᱠᱛᱜᱤᱭᱟ ᱚᱱᱟ ᱫᱚ ᱥᱟᱵ ᱛᱮ ᱡᱟᱸᱦᱟ ᱥᱟᱯᱟᱵ ᱵᱮᱱ ᱞᱟᱹᱭ ᱠᱮᱫᱟ ᱡᱮ ᱢᱟᱱᱮ ᱥᱟᱲᱤ ᱟᱨ ᱪᱤᱫ ᱚᱱᱟ ᱠᱚ ᱰᱮᱜᱟᱭ ᱠᱚ ᱵᱟᱝᱠᱷᱟᱱ ᱠᱩᱲᱤ ᱜᱤᱫᱽᱨᱟᱹ ᱛᱷᱟᱶᱛᱮ ᱴᱤᱠᱟᱹᱜ ᱠᱚ ᱟᱹᱰᱤ ᱠᱤᱪᱷᱩ ᱛᱟᱯᱚᱨ ᱡᱟᱦᱟᱸ ᱠᱚ ᱢᱮᱱᱟᱜ-ᱟ, ᱵᱚᱦᱚᱜ ᱨᱮᱫᱚ ᱪᱮᱫ ᱠᱚ ᱡᱤᱱᱤᱴᱤ ᱥᱮ ᱪᱮᱫ ᱠᱚ ᱵᱟᱠᱚ ᱞᱟᱹᱭᱟ ᱪᱮᱫ ᱚᱱᱟᱠᱚ ᱞᱟᱜᱟᱣᱟ᱾ ᱦᱮ ᱟᱨ ᱥᱟᱯᱟᱵ ᱠᱚᱫᱚ ᱛᱩᱝᱫᱟᱜ ᱴᱟᱢᱟᱠ ᱦᱚᱸ ᱛᱮᱦᱮᱸᱱᱟ ᱥᱟᱶᱛᱮ ᱚᱱᱮ ᱠᱚᱨᱛᱟᱞ ᱛᱮᱦᱮᱱᱟ ᱟᱨ ᱠᱟᱹᱴᱤᱱ ᱵᱟᱴᱤ ᱦᱚᱯᱚᱱ ᱦᱚᱸ ᱛᱟᱦᱮᱱ ᱛᱷᱮᱸᱱᱟ, ᱟᱞᱮᱥᱮᱫ ᱫᱚ ᱞᱟᱭᱤᱱ ᱞᱟᱭᱤᱱ ᱠᱚ ᱮᱱᱮᱡ-ᱟ ᱪᱮᱫ ᱢᱟᱱᱮ ᱟᱹᱛᱩ ᱟᱹᱛᱩ ᱠᱚ ᱮᱱᱮᱡ ᱟᱠᱚ ᱟᱨ ᱪᱮᱫ ᱢᱟᱱᱮ ᱟᱹᱛᱩ ᱟᱹᱛᱩ᱾ ᱫᱩᱣᱟᱹᱨ ᱫᱩᱣᱟᱹᱨ ᱟᱨ ᱪᱮᱫ ᱢᱟᱱᱮ ᱦᱳᱭ ᱮᱠᱵᱟᱨᱮ ᱡᱮᱢᱚᱱ, ᱦᱮᱸ ᱥᱚᱨᱦᱟᱭ ᱠᱚ ᱡᱮᱢᱚᱱ ᱠᱚ ᱮᱢᱚᱜ-ᱟ ᱡᱮᱢᱚᱱ ᱠᱚ ᱮᱱᱮᱡ-ᱟ ᱪᱮᱫ ᱞᱟᱭᱤᱱ ᱞᱟᱭᱤᱱ ᱠᱚ ᱛᱷᱮᱱᱟ ᱚᱱᱮ ᱚᱱᱠᱟ ᱠᱚ ᱮᱱᱮᱡ-ᱟ ᱟᱨ ᱪᱮᱫ᱾ ᱟᱨ ᱡᱟᱦᱟᱸ ᱴᱷᱮᱱ ᱢᱟᱱᱮ ᱜᱩᱨᱩ ᱵᱟᱵᱟ ᱠᱚ ᱛᱷᱮᱱᱟ ᱩᱱᱠᱩᱣᱟᱜ ᱚᱲᱟᱜ ᱢᱟᱱᱮ ᱠᱚ ᱵᱚᱞᱚᱜ-ᱟ ᱵᱚᱞᱚ ᱠᱟᱛᱮᱫ ᱠᱚ ᱮᱱᱮᱡ ᱛᱷᱟᱮᱸᱱᱟ ᱟᱨ ᱪᱮᱫ ᱡᱟᱦᱟᱸᱭ ᱠᱚᱨᱮᱱ ᱵᱚᱸᱜᱟ ᱠᱚ ᱦᱤᱡᱩᱜ ᱛᱷᱮᱱᱟ ᱩᱱᱠᱩ ᱠᱚ ᱨᱩᱢᱩᱜ ᱛᱷᱮᱸᱱᱟ ᱟᱨ ᱪᱮᱫ᱾
ᱚ ᱛᱟᱦᱞᱮ ᱟᱞᱮ ᱱᱚᱛᱮ ᱚᱱᱟ ᱨᱩᱢ ᱠᱚᱫᱚ ᱧᱮᱞ ᱵᱟᱝ ᱦᱩᱭ ᱠᱟᱱᱟ ᱡᱮ ᱫᱟᱸᱥᱟᱭ ᱠᱚ ᱩᱨᱩᱢᱚᱜ-ᱟ ᱥᱮᱨᱚᱠᱚᱢ ᱫᱚ ᱧᱮᱞ ᱵᱟᱝ ᱦᱩᱭ ᱠᱟᱱᱟ ᱛᱚ᱾
ᱟᱪᱪᱷᱟ ᱟᱨ ᱚᱱᱟ ᱡᱟᱦᱟᱸ ᱫᱚ ᱛᱷᱮᱱᱟ ᱩᱱᱠᱩ ᱞᱟᱹᱜᱤᱫ ᱫᱚ ᱟᱞᱟᱫᱟ ᱪᱟᱨ ᱪᱟᱹᱲᱤ ᱛᱟᱦᱮᱱᱟ ᱡᱟᱦᱟᱸ ᱫᱚ ᱵᱩᱥᱩᱵ ᱨᱮᱱᱟᱜ ᱜᱮ, ᱚᱱᱟᱛᱮ ᱩᱱᱠᱩ ᱡᱚᱠᱷᱚᱱ ᱵᱚᱸᱜᱟ ᱠᱚ ᱦᱤᱡᱩᱜ ᱛᱟᱦᱮᱱᱟ ᱚᱱᱟᱛᱮ ᱠᱩ ᱩᱱᱠᱩ ᱠᱚᱣᱟᱜ ᱟᱨ ᱠᱚ ᱫᱟᱞ ᱠᱚ ᱛᱟᱦᱮᱱᱟ᱾ ᱜᱚᱝᱠᱮ ᱛᱟᱦᱞᱮ ᱟᱵᱮᱱ ᱱᱚᱣᱟ ᱵᱮᱱ ᱵᱟᱲᱟᱭ ᱥᱮ ᱵᱟᱝ ᱫᱟᱥᱟᱭ ᱟᱵᱚ ᱪᱮᱫᱟᱜ ᱵᱩᱱ ᱫᱟᱬᱟᱱᱟ?
ᱢᱟᱱᱮ ᱟᱹᱞᱤᱧ ᱠᱟᱹᱴᱤᱡ ᱠᱟᱹᱴᱤᱡ ᱞᱤᱧ ᱵᱟᱲᱟᱭᱟ ᱴᱷᱤᱠ ᱢᱚᱛᱚ ᱦᱚᱸ ᱵᱟᱹᱞᱤᱧ ᱵᱟᱲᱟᱭᱟ ᱢᱟᱱᱮ ᱟᱸᱡᱚᱢ ᱦᱩᱭ ᱠᱟᱱᱟ ᱡᱮ ᱢᱟᱱᱮ ᱵᱟᱨᱭᱟ ᱢᱟᱱᱮ ᱟᱞᱤᱧ ᱡᱟᱦᱟᱸ ᱛᱤᱱᱟᱜ ᱞᱤᱧ ᱵᱟᱲᱟᱭᱟ ᱚᱱᱟ ᱜᱮᱞᱤᱧ ᱞᱟᱹᱭᱫᱟ ᱴᱷᱤᱠ ᱟᱪᱷᱮ ᱚᱱᱟ ᱢᱟᱱᱮ ᱥᱚ ᱴᱷᱤᱠ ᱵᱟᱝ ᱦᱩᱭ ᱫᱟᱲᱮᱜ-ᱟ ᱱᱚ ᱠᱟ ᱟᱸᱡᱚᱢ ᱦᱩᱭ ᱠᱟᱱᱟ ᱡᱮ ᱦᱳᱭᱛᱚ ᱞᱟᱦᱟᱛᱮ ᱚᱱᱠᱟᱱ ᱵᱟᱨᱭᱟ ᱢᱟᱱᱮ ᱠᱩᱲᱤ ᱦᱚᱯᱚᱱ ᱠᱤᱱ ᱛᱟᱦᱮᱸᱜ ᱠᱟᱱᱟ ᱠᱩᱲᱤ ᱜᱤᱫᱽᱨᱟᱹ ᱛᱟᱦᱞᱮ ᱩᱱᱠᱤᱱ ᱠᱤᱱ ᱟᱫᱽ ᱞᱮᱱᱟ ᱥᱮᱪᱮᱫ ᱵᱚᱴᱷᱮ ᱧᱩᱛᱩᱢ ᱟᱹᱞᱤᱧ ᱫᱚ ᱴᱷᱤᱠ ᱵᱟᱞᱤᱧ ᱝᱤᱥᱟᱹ ᱫᱟᱲᱮᱜ ᱠᱟᱱᱟ, ᱛᱷᱟᱞᱮ ᱩᱝᱠᱤᱱ ᱯᱟᱸᱡᱟ ᱠᱷᱟᱹᱛᱤᱨ ᱛᱮ ᱳᱭ ᱫᱟᱸᱥᱟᱭ ᱵᱚᱸᱜᱟ ᱨᱮᱠᱤᱱ ᱦᱚᱭ ᱛᱚ ᱠᱤᱱ ᱟᱫᱽ ᱞᱮᱱᱟ ᱩᱱᱠᱤᱱ ᱟᱫᱚ ᱯᱟᱸᱡᱟ ᱴᱷᱮᱥᱟᱣ ᱞᱟᱹᱜᱤᱫ ᱛᱮ ᱚᱱᱠᱟ ᱫᱟᱸᱥᱟᱭ ᱠᱚ ᱮᱱᱮᱡ ᱜᱮᱭᱟ, ᱟᱵᱤᱱ ᱡᱩᱫᱤ ᱵᱷᱟᱜᱤ ᱴᱷᱤᱠ ᱵᱤᱱ ᱵᱟᱲᱟᱭᱟ ᱡᱩᱫᱤ ᱵᱤᱱ ᱞᱟᱹᱭ ᱠᱮᱭᱟ ᱱᱟᱯᱟᱭ ᱠᱚᱜ-ᱟ᱾
ᱟᱪᱪᱷᱟ ᱦᱳᱭ ᱜᱚᱝᱠᱮ ᱟᱵᱮᱱ ᱵᱮᱱ ᱞᱟᱹᱭ ᱠᱮᱫᱟ ᱚᱱᱟ ᱫᱚ ᱟᱞᱤᱧ ᱦᱚᱸ ᱵᱟᱝᱜᱮ ᱟᱥᱚᱞ ᱫᱚ ᱱᱚᱝ ᱠᱟᱱᱟ ᱪᱤᱜ ᱟᱵᱩ ᱨᱮᱱ ᱩᱱ ᱚᱠᱛᱚ ᱢᱤᱫᱴᱮᱱᱼᱼ ᱦᱩᱸ ᱦᱩᱫᱩᱲ ᱫᱩᱨᱜᱟᱹᱭ ᱛᱟᱦᱮᱸ ᱠᱟᱱ ᱛᱟᱵᱚᱱᱟ ᱡᱟᱦᱟᱸᱭ ᱫᱚ ᱠᱚᱲᱟ ᱦᱚᱯᱚᱱᱟᱜ ᱟᱨ ᱪᱮᱜ᱾ ᱢᱟᱱᱮ ᱟᱰᱤ ᱫᱟᱲᱮᱭᱟᱱ ᱛᱮᱦᱮᱸ ᱠᱟᱱᱟᱭ ᱢᱟᱱᱮ ᱩᱱᱤ ᱫᱚ ‌ᱫᱤᱠ ‌ᱢᱟᱱᱮ ᱮᱸ ᱩᱱᱤ ᱠᱚᱲᱟ ᱦᱚᱯᱚᱱ ᱫᱚ ᱵᱟᱝ ᱠᱚ ᱦᱟᱲᱟᱹᱣ ᱫᱟᱲᱮᱭ ᱠᱟᱱ ᱛᱮᱦᱮᱸᱱᱟ ᱟᱹᱰᱤ ᱥᱚᱠᱛᱤ ᱥᱟᱞᱤ ᱜᱮ ᱛᱟᱦᱮᱸ ᱠᱟᱱ ᱛᱟᱹᱵᱩ ᱱᱟᱭ ᱟᱨ ᱪᱮᱜ᱾